ᱡᱚᱦᱟᱨ ᱜᱚᱝᱠᱮ ᱦᱮᱸ ᱱᱟᱯᱟᱭ ᱛᱮ ᱟᱸᱡᱚᱢᱚᱜ ᱠᱟᱱᱟ ᱛᱚ
ᱦᱳᱭ ᱱᱟᱯᱟᱭ ᱛᱮᱜᱮ ᱟᱸᱡᱚᱢᱚᱜ ᱠᱟᱱᱟ
ᱦᱮᱸ ᱛᱟᱦᱚᱞᱮ ᱜᱚᱝᱠᱮ ᱪᱮᱫ ᱞᱮᱠᱟ ᱢᱮᱱᱟᱜ ᱵᱤᱱᱟ ᱞᱟᱹᱭ ᱵᱤᱱ
ᱮᱠᱷᱚᱱ ᱫᱚ ᱱᱟᱯᱟᱭ ᱜᱮ ᱟᱵᱮᱱ ᱜᱮ ᱪᱮᱫᱠᱟ
ᱦᱮᱸ ᱟᱞᱤᱧ ᱦᱚᱸ ᱜᱚᱝᱠᱮ ᱱᱟᱯᱟᱭ ᱜᱮ ᱟᱨ ᱚᱲᱟᱜ ᱠᱚᱨᱮ ᱥᱟᱱᱟᱢ ᱠᱚ ᱱᱟᱯᱟᱭ ᱜᱮᱛᱚ
ᱸ ᱦᱸ ᱮᱠᱷᱚᱱ ᱫᱚ ᱱᱤᱭᱟᱹ ᱜᱷᱟᱹᱲᱤᱡ ᱫᱚ ᱱᱟᱯᱟᱭ ᱜᱮ ᱢᱮᱱᱟᱜ ᱠᱚᱣᱟ
ᱚ ᱜᱚᱢᱠᱮ ᱤᱭᱟᱹ ᱦᱮᱸ ᱦᱮᱸ ᱜᱚᱝᱠᱮ ᱟᱞᱮ ᱠᱚ ᱦᱚᱸ ᱱᱟᱯᱟᱭ ᱜᱮ ᱡᱷᱚᱛᱚ ᱜᱮ ᱢᱮᱱᱟᱜ ᱠᱚᱣᱟ ᱦᱮᱸ ᱟᱨ ᱜᱚᱝᱠᱮ ᱪᱟᱨᱟ ᱠᱚᱻ ᱛᱚ ᱜᱤᱲᱤ ᱵᱟᱲᱟ ᱦᱩᱭᱩ ᱴᱟᱠᱟᱱᱟ ᱥᱮ ᱵᱟᱝ
ᱪᱟᱨᱟ ᱠᱚᱫᱚ ᱛᱷᱚᱲᱟ ᱛᱷᱚᱲᱤ ᱜᱤᱰᱤ ᱵᱟᱲᱟ ᱦᱩᱭᱠᱟᱱᱟ ᱦᱟᱸᱟᱜ ᱱᱤᱭᱟᱹ ᱜᱷᱟᱹᱲᱤᱡ ᱫᱚ ᱟᱨ ᱱᱚᱜᱼᱚᱭ ᱫᱟᱜ ᱦᱚᱸ ᱴᱷᱤᱠᱟᱹᱱ ᱥᱟᱹᱦᱤᱡ ᱵᱟᱭ ᱫᱟᱜ ᱮᱫᱟ
ᱦᱮᱸ ᱦᱮᱸᱸ
ᱡᱟᱭᱸᱦᱟᱭ ᱫᱟᱮᱫᱟ ᱚᱱᱟ ᱢᱟ ᱱᱚᱜᱼᱚᱭ ᱥᱤᱛᱩᱝ ᱛᱮᱜᱮᱭ ᱪᱟᱵᱟᱭᱮᱫ ᱠᱟᱱᱟ
ᱦᱩᱸ ᱦᱩᱸ ᱦᱩᱸ
ᱠᱷᱮᱛ ᱦᱚᱸ ᱟᱹᱰᱤ ᱴᱟᱱ ᱠᱟᱱᱟ
ᱦᱩᱹ ᱦᱩ ᱦᱩ
ᱟᱫᱚ ᱛᱷᱚᱲᱟ ᱛᱷᱩᱲᱤ ᱤᱭᱟᱹ ᱦᱩᱭ ᱠᱟᱱᱟ ᱜᱟᱹᱪᱷᱤ ᱠᱚ ᱟᱯᱷᱚᱨ ᱦᱩᱭ ᱠᱟᱱᱟ
ᱦᱮᱸ ᱦᱮᱸ ᱦᱮᱸ
ᱟᱯᱮ ᱜᱮᱯᱮ ᱪᱮᱫ ᱠᱟ ᱠᱮᱫᱟ ᱠᱟᱹᱢᱤ ᱠᱚ ᱛᱤᱱᱟᱹᱜ ᱥᱟ‌.
ᱦᱮᱸ ᱜᱚᱝᱠᱮ ᱟᱞᱮ ᱫᱚ ᱠᱟᱹᱢᱤ ᱠᱚᱫᱚ ᱠᱤᱪᱷᱩ ᱠᱤᱪᱷᱩ ᱠᱟᱹᱢᱤ ᱠᱚᱫᱚᱞᱮ ᱮᱠᱷᱚᱱ ᱛᱚ ᱞᱟᱦᱟ ᱠᱟᱫᱟᱞᱮ ᱡᱮᱢᱚᱱ ᱵᱟᱹᱭᱦᱟᱹᱲ ᱨᱮ ᱦᱩᱲᱩ ᱠᱚ ᱡᱟᱦᱟᱸ ᱠᱚ ᱞᱟᱦᱟ ᱧᱚᱜ ᱠᱟᱹᱴᱤᱡ ᱨᱚᱦᱚᱭ ᱨᱮᱱᱟᱜ ᱪᱤᱱᱛᱟᱹ ᱵᱷᱟᱵᱽᱱᱟ ᱫᱚᱦᱚᱭ ᱠᱟᱱᱟ ᱱᱮᱥ ᱫᱚ ᱜᱚᱝᱠᱮ ᱪᱟᱥ ᱫᱚᱻ ᱡᱟ ᱯᱚᱨᱤᱥᱛᱷᱤᱛᱤ ᱵᱩᱡᱷᱟᱹᱜ ᱠᱟᱱᱟ ᱚᱱᱠᱟ ᱫᱚ ᱢᱚᱱᱮ ᱠᱟᱱᱟ ᱜᱷᱩᱴᱩ ᱠᱚᱫᱚ ᱵᱟᱝ ᱦᱳᱭᱳᱜᱼᱟ ᱛᱟᱦᱚᱞᱮ ᱤᱱᱟᱹᱛᱮ ᱜᱚᱝᱠᱮ ᱞᱟᱦᱟ ᱛᱮᱜᱮ ᱚᱱᱟ ᱵᱟᱹᱭᱦᱟᱹᱲ ᱠᱚᱫᱚᱞᱮ ᱜᱤᱲᱤ ᱠᱟᱫᱟ ᱟᱨ ᱜᱷᱩᱴᱩ ᱛᱮ ᱮᱠᱴᱩ ᱯᱚᱨᱮᱛᱮᱞᱮ ᱜᱤᱲᱤᱭᱮᱭᱟ ᱚᱱᱠᱟ ᱪᱤᱱᱛᱟᱹ ᱵᱷᱟᱵᱱᱟ ᱠᱟᱛᱮᱜ ᱜᱮ ᱮᱠᱷᱚᱱ ᱫᱚ ᱢᱮᱱᱟᱜ ᱜᱮᱭᱟ ᱦᱩᱸ
ᱚ ᱟᱨ ᱱᱚᱜᱼᱚᱭ ᱫᱟᱜ ᱨᱮᱱᱟᱜ ᱛᱚ ᱴᱷᱤᱠᱟᱹᱱ ᱥᱟᱭᱤᱡ ᱵᱟᱝ ᱡᱩᱛ ᱧᱚᱜ ᱵᱟᱭ ᱫᱟᱜ ᱞᱮᱠᱷᱟᱡ ᱫᱚ ᱪᱤᱠᱟᱛᱮ ᱜᱟᱱᱚᱜᱼᱟ
ᱦᱮᱸ ᱟᱨ ᱛᱟᱦᱚᱞᱮ ᱜᱚᱝᱠᱮ ᱤᱭᱟᱹ ᱛᱤᱱ ᱵᱟᱨ ᱯᱮ ᱛᱟᱦᱚᱞᱮ ᱯᱮ ᱪᱟᱥᱟ ᱦᱩᱲᱩ ᱠᱚᱫᱚ
ᱟᱫᱚ ᱡᱚᱢ ᱠᱩᱞᱟᱹᱜ ᱞᱮᱠᱟ ᱤᱱᱠᱟᱜ ᱜᱮ ᱡᱟᱹᱥᱛᱤ ᱫᱚ ᱵᱟᱝ
ᱚ ᱵᱟ ᱢᱟᱱᱮ ᱢᱤᱫ ᱫᱷᱟᱣ ᱯᱮ ᱪᱟᱥᱟ ᱥᱮ ᱵᱟᱨ ᱫᱷᱟᱯ
ᱚ ᱵᱟᱝ ᱵᱟᱝ ᱟᱞᱮ ᱵᱚᱪᱷᱚᱨ ᱨᱮᱫᱚ ᱵᱟᱨ ᱫᱷᱟᱱ ᱜᱮ ᱪᱟᱥ ᱦᱩᱭᱩᱜ ᱜᱮᱭᱟ ᱢᱟᱱᱮ ᱚᱱᱟ ᱫᱷᱚᱨᱚᱱ ᱦᱩᱲᱩ ᱦᱚᱸ ᱨᱚᱦᱚᱭ ᱦᱩᱭᱩᱜ ᱜᱮᱭᱟ ᱟᱞᱮ ᱫᱚ ᱟᱫᱚ ᱟᱞᱮ ᱫᱚ ᱫᱟᱜ ᱨᱮᱱᱟᱜ ᱟᱱᱟᱴ ᱫᱚ ᱵᱟᱹᱱᱩᱜᱼᱟ ᱚᱱᱠᱟ ᱫᱚ ᱠᱮᱱᱮᱞ ᱠᱚ ᱢᱮᱱᱟᱜ-ᱟ ᱥᱮ ᱜᱟᱰᱟ ᱠᱚ ᱢᱮᱱᱟᱜᱼᱟ ᱟᱫᱚ ᱚᱸᱰᱮ ᱠᱷᱚᱱᱜᱮ ᱫᱟᱜ ᱧᱟᱢᱚᱜ ᱜᱮᱭᱟ
ᱦᱮᱸ ᱦᱮᱸ, ᱛᱟᱦᱚᱞᱮ ᱫᱟᱜ ᱱᱤᱭᱮ ᱚᱱᱠᱟ ᱩᱱᱟᱹᱜ ᱚᱥᱩᱵᱤᱫᱟ ᱫᱚ ᱵᱟᱹᱱᱩᱜ ᱛᱟᱯᱮᱭᱟ
ᱵᱟᱝ ᱵᱟᱝ ᱚᱥᱩᱵᱤᱫᱟ ᱫᱚ ᱵᱟᱹᱱᱩᱜ ᱟᱫᱟ ᱱᱤᱭᱟᱹ ᱫᱚ ᱩᱱᱟᱹᱜ ᱫᱚ
ᱚ ᱛᱟᱦᱚᱞᱮ ᱜᱚᱝᱠᱮ ᱤᱭᱟᱹ ᱪᱟ ᱦᱩᱲᱩ ᱪᱟᱥ ᱵᱟᱫᱮ ᱟᱨᱚ ᱚᱱᱱᱚ ᱠᱤᱪᱷᱩ ᱯᱮ ᱪᱟᱥᱟ
ᱚᱱᱱᱚ ᱠᱤᱪᱷᱩ ᱫᱚ ᱱᱚᱝᱠᱟ ᱩᱛᱩ ᱡᱤᱱᱤᱥ ᱠᱚ ᱦᱮᱸ ᱩᱛᱩ ᱡᱤᱱᱤᱥ ᱠᱚ ᱪᱟᱥ ᱦᱩᱭᱩᱜ ᱜᱮᱭᱟ ᱱᱚᱛᱮ ᱟᱹᱞᱩ ᱠᱚ ᱦᱩᱸ ᱵᱮᱸᱜᱟᱲ ᱠᱚ ᱢᱟᱹᱨᱤᱪ ᱠᱚ ᱱᱚᱛᱮ ᱛᱩᱲᱤ ᱥᱩᱱᱩᱢ ᱠᱚ ᱚᱱᱟ ᱠᱚ ᱫᱚ ᱵᱟᱡᱟᱨ ᱠᱷᱚᱱ ᱫᱚ ᱵᱟᱝᱞᱮ ᱠᱤᱨᱤᱧ ᱜᱮᱭᱟ ᱱᱤᱡᱮ ᱪᱟᱥ ᱟᱵᱟᱫ ᱛᱮᱜᱮ ᱚᱲᱟᱜ ᱞᱟᱹᱜᱤᱫ ᱫᱚ ᱚᱱᱠᱟ ᱞᱮ ᱩᱛᱩ ᱡᱤᱱᱤᱥ ᱫᱚ ᱦᱮᱸ
ᱦᱮᱸ ᱦᱮᱸ, ᱚ ᱟ ᱛᱟᱦᱚᱞᱮ ᱜᱚᱝᱠᱮ ᱚᱱᱟ ᱤᱭᱟᱹ ᱟᱹᱠᱷᱨᱤᱧ, ᱦᱮᱸ ᱦᱮᱸ ᱜᱚᱝ ᱠᱮ ᱟᱞᱮ ᱦᱚᱸ ᱨᱚᱦᱚᱭ ᱫᱚᱞᱮ ᱨᱚᱦᱚᱭ ᱜᱮᱭᱟ ᱢᱟᱱᱮ ᱟᱞᱮᱥᱮᱫ ᱫᱚ ᱜᱚᱝᱠᱮ ᱩᱱᱠᱟ ᱩᱱᱟᱹᱜ ᱫᱟᱜ ᱨᱮᱱᱟᱜ ᱤᱭᱟᱹ ᱫᱚ ᱵᱟᱹᱱᱩᱜᱼᱟ ᱟᱫᱚ ᱚᱱᱠᱟ ᱜᱮ ᱚᱱᱠᱟ ᱜᱟᱰᱟ ᱠᱚ ᱢᱮᱱᱟᱜᱼᱟ᱾ ᱢᱟᱱᱮ ᱵᱩᱨᱩ ᱫᱷᱟᱨᱮ ᱫᱷᱟᱨᱮ ᱛᱮᱜᱮ ᱠᱷᱮᱛ ᱠᱚ ᱢᱮᱱᱟᱜ ᱛᱟᱞᱮᱭᱟ ᱛᱟᱦᱚᱞᱮ ᱠᱟ ᱟᱵ ᱵᱩᱨᱩ ᱨᱮᱱᱟᱜ ᱥᱳᱫᱷ ᱡᱟᱦᱟᱸ ᱠᱚ ᱜᱟᱰᱟ ᱴᱟᱭᱤᱯ ᱢᱮᱱᱟᱜᱼᱟ ᱡᱟᱭᱜᱟ ᱠᱚ ᱛᱟᱞᱦᱮ ᱚᱸᱰᱮ ᱠᱷᱚᱱᱟᱜ ᱜᱮ ᱢᱮᱥᱤᱱ ᱛᱮ ᱟᱨ ᱟᱞᱮ ᱥᱮᱫ ᱫᱚ ᱜᱚᱝᱠᱮ ᱚᱱᱟ ᱥᱤᱢᱱᱤ ᱠᱚ ᱞᱟᱹᱭᱟ ᱢᱟᱱᱮ ᱵᱟᱨ ᱦᱚᱲᱛᱮ ᱤᱭᱟᱹᱭᱟᱠᱚ ᱟᱨᱮᱡᱟᱠᱚ ᱥᱤᱢᱱᱤ ᱢᱟᱱᱮ ᱤᱭᱟᱹ ᱞᱮᱠᱟ ᱴᱤᱝ ᱨᱮᱱᱟᱜ ᱤᱭᱟᱹ ᱞᱮ ᱵᱮᱱᱟᱣᱟ ᱛᱟᱦᱞᱮ ᱚᱱᱟ ᱥᱤᱢᱱᱤ ᱫᱟᱜ ᱛᱮᱦᱚᱸ ᱟᱞᱮ ᱪᱟᱥ ᱜᱮᱭᱟ ᱟᱫᱚ ᱜᱚᱝᱠᱮ ᱟᱞᱮ ᱫᱚ ᱟᱹᱠᱷᱨᱤᱧ ᱞᱮᱠᱟ ᱫᱚ ᱵᱟᱝ ᱚᱱᱟ ᱩᱛᱩ ᱡᱚᱢ ᱞᱮᱠᱟᱜᱮ
ᱟᱯᱮ ᱥᱮᱱ ᱫᱚ ᱵᱩᱨᱩ ᱠᱚ ᱢᱮᱱᱟᱜᱼᱟ ᱵᱟᱝ
ᱦᱮᱸ ᱦᱮᱸ ᱵᱩᱨᱩ ᱫᱤᱥᱚᱢ ᱠᱟᱱ ᱜᱮᱭᱟᱞᱮ ᱜᱚᱝᱠᱮ ᱟᱞᱮ ᱫᱚ
ᱵᱩᱨᱩ ᱫᱤᱥᱚᱢ ᱜᱮ ᱵᱟᱝ ᱚᱱᱠᱟ ᱰᱩᱝᱨᱤ ᱠᱚ ᱥᱮ ᱚᱱᱠᱟ ᱵᱩᱨᱩ
ᱦᱮᱸ ᱰᱩᱝᱨᱤ ᱠᱚᱦᱚᱸ ᱮᱠᱴᱩ ᱥᱟᱺᱜᱤᱧ ᱥᱟᱹᱺᱜᱤᱧ ᱜᱮᱭᱟ ᱵᱩᱨᱩ ᱫᱚ ᱥᱩᱨ ᱨᱮᱜᱮ ᱜᱚᱝᱠᱮ ᱢᱮᱱᱟᱜᱼᱟ ᱦᱮᱸ ᱟᱨ ᱱᱚᱛᱮ ᱫᱚ ᱜᱚᱝᱠᱮ ᱚᱱᱟ ᱵᱩᱨᱩ ᱫᱤᱥᱚᱢ ᱨᱮᱦᱚᱸ ᱟᱫᱚ ᱟᱞᱮᱥᱮᱫ ᱫᱚ ᱫᱚᱢᱮ ᱵᱤᱨ ᱥᱩᱠᱨᱤ ᱠᱚ ᱟᱸᱡᱚᱢ ᱵᱟᱲᱟ ᱠᱟᱫ ᱠᱚᱣᱟᱵᱤᱱ ᱛᱚ ᱦᱮᱸ ᱦᱟᱹᱛᱤ ᱠᱚᱠᱚ ᱦᱤᱡᱩᱜᱼᱟ ᱫᱚᱢᱮᱜᱮ ᱟᱫᱚ ᱟᱱᱟᱡ ᱯᱟᱹᱛᱤ ᱠᱚ ᱫᱚᱢᱮ ᱠᱚ ᱱᱚᱥᱴᱚᱭ ᱛᱟᱞᱮᱭᱟ ᱚᱱᱟ ᱠᱚ ᱵᱮᱞᱮ ᱵᱮᱞᱮ ᱦᱩᱲᱳ ᱥᱚᱢᱚᱭ ᱟᱨ
ᱡᱤᱵᱽ ᱡᱤᱭᱟᱹᱞᱤ ᱠᱚᱠᱚ ᱵᱚᱞᱚ ᱞᱮᱱᱠᱷᱟᱱ ᱫᱚ ᱦᱳᱭᱛᱳ ᱟᱱᱟᱡ ᱠᱚᱫᱚ ᱵᱟᱹᱲᱤᱡᱚᱜ ᱜᱮᱭᱟ ᱥᱮ ᱡᱮᱢᱚᱱ ᱦᱟᱹᱛᱤ ᱠᱷᱮᱛ ᱵᱟᱹᱫᱽ ᱨᱮ ᱵᱚᱞᱚ ᱞᱮᱱᱠᱷᱟᱱ ᱫᱚ ᱩᱱᱤ ᱫᱚ ᱟᱭᱢᱟᱜᱮ ᱱᱚᱥᱴᱚᱭ ᱜᱮᱭᱟᱭ
ᱦᱩᱸ ᱟᱨ ᱚᱱᱟ ᱵᱮᱥᱤ ᱠᱚ ᱢᱟᱱᱮ ᱱᱚᱥᱴᱚᱭ ᱛᱟᱞᱮᱭᱟ ᱜᱚᱢᱠᱮ ᱚᱱᱟ ᱤᱭᱟᱹ ᱯᱟᱲᱳᱭ ᱠᱟᱜ-ᱟ ᱥᱮ ᱦᱩᱲᱩ ᱠᱚ ᱛᱟᱦᱞᱮ ᱯᱟᱲᱳᱭ ᱦᱮᱡ ᱠᱟᱛᱮᱫ ᱠᱚ ᱚᱱᱟ ᱧᱤᱫᱟᱹ ᱠᱚ ᱦᱮᱡ ᱠᱟᱛᱮ ᱠᱚ ᱡᱚᱢᱟ ᱦᱮᱸ ᱟᱫᱚ ᱜᱚᱢᱠᱮ ᱟᱞᱮ ᱫᱚ ᱚᱱᱟ ᱠᱩᱞᱟᱹ ᱠᱚ ᱮᱢ ᱠᱟᱫ ᱞᱮᱭᱟ ᱥᱚᱨᱠᱟᱨ ᱮ ᱠᱷᱚᱱᱟᱜ ᱛᱟᱦᱞᱮ ᱛᱚ ᱮᱸ ᱡᱷᱚᱛᱚ ᱤᱭᱟᱹ ᱠᱟᱛᱮᱫ ᱢᱟᱱᱮ ᱡᱚᱠᱷᱚᱡ ᱜᱮᱠᱚ ᱦᱤᱡᱩᱜ ᱟ ᱥᱮ ᱛᱟᱦᱞᱮ ᱟᱫᱚ ᱵᱩᱡᱟᱞᱮ ᱮᱸ ᱯᱟᱹᱨᱠᱟᱹᱣ ᱦᱮᱸ ᱯᱟᱹᱨᱠᱟᱹᱣ ᱠᱟᱱᱟᱞᱮ ᱛᱟᱦᱚᱞᱮ ᱦᱩᱞᱟᱹ ᱤᱭᱟᱹ ᱠᱟᱛᱮᱜ ᱜᱮ ᱫᱷᱚᱨᱟᱣ ᱠᱟᱛᱮᱜ ᱜᱮ ᱛᱟᱲᱟᱛᱟᱹᱲᱤ ᱞᱮ ᱞᱟᱜᱟ ᱠᱚᱣᱟ ᱦᱮᱸ
ᱟᱯᱮ ᱫᱚᱯᱮ ᱦᱮᱣᱟ ᱪᱟᱵᱟᱣ ᱠᱟᱱᱟ ᱡᱮ ᱩᱱᱠᱩ ᱧᱮᱞ ᱧᱮᱞᱛᱮ, ᱵᱟᱯᱮ ᱵᱚᱛᱚᱨᱚᱜ ᱜᱮᱭᱟ?
ᱵᱟᱝ ᱜᱚᱢᱠᱮ ᱵᱟᱞᱮ ᱵᱚᱛᱚᱨᱚᱜ ᱜᱮᱭᱟ, ᱦᱮᱸ ᱠᱟᱹᱴᱤᱡ ᱠᱟᱹᱴᱤᱡ ᱢᱟᱹᱭ ᱵᱟᱵᱩ ᱛᱟᱠᱚᱦᱚᱸ ᱵᱟᱝᱠᱚ ᱵᱚᱛᱚᱨ
ᱚ ᱩᱱᱠᱩ ᱦᱚᱸ ᱞᱟᱜᱟ ᱮᱠᱫᱚᱢ ᱜᱮ
ᱦᱮᱸ ᱦᱮᱸ ᱪᱷᱮᱸ ᱪᱷᱩᱴᱟᱹᱜ ᱜᱮᱭᱟ ᱠᱚ ᱩᱱᱠᱩ ᱦᱚᱸ ᱫᱚᱢᱮ ᱜᱮ᱾ ᱟᱨ ᱜᱚᱢᱠᱮ ᱛᱟᱦᱚᱞᱮ ᱤᱭᱟᱹ ᱠᱚᱫᱚ ᱪᱮᱫᱠᱟ ᱯᱮ ᱢᱟᱱᱟᱣ ᱠᱮᱫᱟ ᱦᱩᱞ ᱢᱟᱦᱟ ᱠᱚᱫᱚ?
ᱦᱮᱸ ᱦᱩᱞ ᱢᱟᱦᱟ ᱠᱚ ᱢᱟᱱᱟᱣ ᱵᱟᱲᱟ ᱦᱩᱭᱮᱱ ᱜᱮᱭᱟ ᱚᱱᱠᱟ ᱟᱛᱳ ᱨᱮᱜᱮ ᱟᱞᱮ ᱫᱚ ᱠᱚᱲᱟ ᱠᱚ ᱠᱚᱦᱚᱸ ᱟᱹᱰᱤᱞᱮ ᱡᱩᱢᱤᱫ ᱜᱮᱭᱟᱥᱮ, ᱟᱫᱚ ᱟᱞᱮ ᱟᱛᱳ ᱨᱮᱱ ᱠᱚᱲᱟ ᱱᱤᱭᱮ‌ᱜᱤ ᱚᱱᱟ ᱦᱚᱨ ᱰᱟᱦᱟᱨ ᱠᱚᱨᱮ ᱡᱟᱜᱮ ᱮᱴᱟᱜ ᱟᱛᱳ ᱠᱚᱨᱮ ᱫᱟᱬᱟ ᱦᱩᱭᱱᱟ ᱟᱸᱜ ᱥᱟᱨ ᱟᱛᱮᱠᱚ ᱴᱟᱸᱜᱟ ᱠᱚ ᱟᱛᱮᱫ
ᱦᱮᱸ ᱨᱮᱞᱤ ᱞᱮᱠᱟ ᱵᱟᱝ?
ᱦᱩᱸ ᱨᱮᱞᱤ ᱞᱮᱠᱟ ᱟᱫᱚ ᱡᱟᱜᱮ ᱱᱩᱠᱩ ᱡᱟᱦᱟᱸᱭ ᱵᱚᱭᱦᱟ ᱠᱚᱠᱚ ᱦᱟᱨᱟ ᱵᱩᱨᱩᱜ ᱠᱟᱱᱟ ᱩᱱᱠᱩ ᱠᱚ ᱡᱟ ᱜᱮᱞᱮ ᱚᱱᱟ ᱠᱚᱞᱮ ᱞᱟᱹᱭ ᱥᱟᱰᱮ ᱟᱠᱚ ᱠᱟᱱᱟ ᱡᱮ ᱟᱵᱚ ᱦᱩᱞ ᱫᱚ ᱪᱮᱫ ᱠᱟᱱᱟ ᱟᱹᱰᱤ ᱫᱟᱢᱟᱱᱟᱝ ᱡᱤᱱᱤᱥ ᱠᱟᱱᱟ ᱱᱚᱣᱟ ᱫᱚ ᱟᱵᱚ ᱠᱷᱟᱹᱛᱤᱨ ᱛᱮ ᱡᱤᱣᱤ ᱠᱚ ᱛᱤᱱᱟᱹᱜ ᱱᱟᱥᱟᱣ ᱟᱠᱟᱱᱟ
ᱦᱮᱸ ᱦᱮᱸ ᱦᱮᱸ
ᱟᱵᱚ ᱵᱤᱨ ᱵᱟᱱᱴᱟ ᱠᱚᱣᱟᱜ ᱠᱟᱛᱷᱟ ᱠᱚ ᱚᱱᱟ ᱠᱚᱜᱮᱞᱮ ᱞᱟᱹᱭ ᱥᱟᱰᱮ ᱟᱫ ᱠᱚᱣᱟ
ᱦᱮᱸ ᱦᱮᱸ
ᱟᱯᱮ ᱫᱚ ᱪᱮᱫᱠᱟ ᱯᱮ ᱯᱟᱞᱟᱣ ᱵᱟᱲᱟ?
ᱦᱮᱸ ᱜᱚᱝᱠᱮ ᱚᱱᱟ ᱟᱹᱵᱤᱱ ᱡᱟᱦᱟᱸ ᱵᱤᱱ ᱞᱟᱹᱭ ᱠᱮᱫᱟ ᱚᱱᱠᱟᱜᱮ ᱟᱞᱮ ᱦᱚᱸ ᱚᱱᱠᱟᱜᱮ ᱟᱫᱚ ᱜᱚᱝᱠᱮ ᱚᱱᱟ ᱮ ᱚᱱᱩᱥᱴᱷᱟᱱ ᱚᱱᱟ ᱠᱚᱨᱮ ᱠᱤᱪᱷᱩ ᱚᱱᱩᱥᱴᱷᱟᱱ ᱠᱚᱞᱮ ᱫᱚᱦᱚ ᱞᱮᱫᱟ ᱦᱮᱸ ᱠᱟᱹᱴᱤᱡ ᱢᱟᱹᱭ ᱵᱟᱹᱵᱩ ᱛᱟᱠᱚᱣᱟᱜ ᱚᱱᱟ ᱠᱤᱪᱷᱩ ᱚᱝᱠᱚ ᱫᱟᱹᱲ ᱠᱚ ᱛᱟᱦᱮᱸᱜ ᱠᱟᱱᱟ ᱛᱟᱯᱚᱨᱮ ᱱᱚᱣᱟ ᱪᱮᱭᱟᱨ ᱨᱮᱯ ᱠᱚ ᱛᱟᱦᱮᱸ ᱠᱟᱱᱟ ᱟᱨᱚ ᱚᱱᱠᱟᱜᱮ ᱦᱮᱸ ᱦᱮᱸ ᱟᱨ ᱩᱱᱠᱩ ᱚᱠᱚᱭ ᱠᱚᱲᱟ ᱠᱚ ᱞᱟᱹᱜᱤᱫ ᱫᱚ ᱚᱱᱟ ᱤᱭᱟᱹ ᱛᱟᱦᱮᱸ ᱠᱟᱱᱟ ᱢᱮᱨᱟᱛᱷᱚᱱ ᱢᱤᱫᱴᱟᱝ ᱫᱚᱦᱚᱞᱮᱫ ᱛᱟᱞᱦᱮ ᱯᱟᱸᱪ ᱠᱤᱞᱳᱢᱤᱴᱟᱨ ᱦᱮᱸ ᱦᱮᱸ ᱢᱮᱨᱟ ᱯᱟᱸᱪ ᱠᱤᱞᱳᱢᱤᱴᱟᱨ ᱢᱤᱫᱴᱟᱝ ᱞᱮ ᱫᱚᱦᱚ ᱞᱮᱫᱟ ᱟᱨ ᱜᱚᱜᱚ ᱛᱟᱠᱚᱣᱟᱜ ᱫᱚ ᱚᱱᱠᱟ ᱛᱟᱦᱮᱸ ᱠᱟᱱᱟ ᱛᱟᱦᱮᱸ ᱫᱚ ᱩᱱᱠᱩ ᱫᱚ ᱟᱸ ᱢᱟᱱᱮ ᱮᱠᱥᱳ ᱠᱤᱞᱳᱢᱤᱴᱟᱨ ᱜᱟᱱ ᱢᱤᱫᱴᱟᱝ ᱮᱠᱥᱳ ᱼᱼ ᱮᱠᱥᱳ ᱢᱤᱴᱟᱨ ᱮᱠᱥᱳ ᱢᱤᱴᱟᱨ ᱵᱷᱩᱞ ᱞᱤᱧ ᱞᱟᱹᱭᱮᱫᱟ ᱮᱠᱥᱚ ᱢᱤᱴᱟᱨ ᱞᱮᱠᱟ ᱟᱨ ᱦᱩᱸ ᱛᱟᱞᱦᱮ
ᱴᱩᱠᱩᱡ ᱫᱟᱹᱲ ᱠᱚᱫᱚ ᱵᱟᱝ ᱠᱚ ᱫᱚᱦ ᱞᱮᱫᱟ ᱜᱚᱜᱚ ᱛᱟᱠ?
ᱦᱮᱸ ᱴᱩᱠᱩᱡ ᱫᱟᱹᱲ ᱫᱚ ᱜᱚᱝᱠᱮ ᱱᱤᱭᱟᱹ ᱵᱟᱨ ᱛᱚ ᱵᱟᱞᱮ ᱦᱮᱸ ᱵᱟᱞᱮ ᱫᱚᱦᱚ ᱟᱠᱟᱫᱟ ᱚ ᱴᱩᱠᱩᱡ ᱨᱮ ᱫᱚ ᱟᱫᱚ ᱚᱱᱟ ᱵᱤᱫᱩᱼ ᱪᱟᱸᱫᱟᱱ ᱥᱚᱢᱚᱭ ᱚᱱᱟ ᱠᱚᱫᱚᱞᱮ ᱫᱚᱦᱚᱭᱟ
ᱮᱸ ᱚ ᱵᱤᱫᱩ ᱪᱟᱸᱫᱟᱱ ᱦᱚᱸᱯᱮ ᱯᱩᱡᱟᱹᱭ ᱜᱮᱭᱟ ᱵᱟᱝ?
ᱯᱩᱡᱟᱹᱭ ᱜᱮᱭᱟ ᱦᱮᱸ ᱯᱩᱡᱟᱹᱭᱟᱞᱮ ᱟᱨ ᱜᱚᱝᱠᱮ ᱟᱞᱮ ᱫᱚ ᱚᱱᱟ ᱤᱭᱟᱹ ᱥᱚᱢᱚᱭ ᱦᱚᱸ ᱵᱷᱟᱜᱮ ᱞᱮ ᱢᱟᱱᱟᱣ ᱜᱮᱭᱟ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱩᱱ ᱥᱚᱢ ᱫᱚᱢᱮ ᱵᱷᱟᱜᱮ ᱦᱮᱸ ᱵᱷᱟᱜᱮ ᱞᱮ ᱢᱟᱱᱟᱣᱟ ᱟᱨ ᱢᱩᱨᱛᱤ ᱠᱚᱦᱚᱸ ᱵᱮᱱᱟᱣ ᱟᱠᱟᱫᱟᱞᱮ ᱜᱚᱝᱠᱮ ᱟᱞᱮ ᱠᱮᱞᱟᱵᱽ ᱯᱟᱦᱴᱟ ᱠᱷᱚᱱᱜᱮ
ᱟᱪᱪᱷᱟ, ᱢᱟᱱᱮ ᱟᱯᱮ ᱦᱚᱸ ᱟᱹᱰᱤ ᱡᱩᱢᱤᱫ ᱜᱮᱭᱟᱯᱮ ᱵᱚᱞᱮ
ᱦᱮᱸ
ᱟᱨ ᱡᱩᱢᱤᱫ ᱦᱚᱸ ᱞᱟᱹᱠᱛᱤ ᱠᱟᱱ ᱜᱮᱭᱟ ᱛᱮᱦᱮᱧ ᱜᱟᱯᱟ ᱫᱚ ᱡᱩᱢᱤᱫ ᱪᱷᱟᱲᱟ ᱫᱚ ᱟᱨ ᱟᱵᱚ ᱦᱚᱸ ᱞᱟᱦᱟᱥᱮᱱ ᱫᱚ ᱵᱟᱵᱚᱱ ᱪᱟᱞᱟᱣ ᱫᱟᱲᱮᱭᱟᱜᱼᱟ ᱥᱮ ᱟᱵᱚᱣᱟᱜ ᱠᱟᱹᱢᱤ ᱠᱚᱦᱚᱸ ᱵᱟᱝ ᱵᱚᱱ ᱠᱟᱹᱢᱤ ᱫᱟᱲᱮᱭᱟᱜᱼᱟ
ᱦᱮᱸ ᱚ
ᱟᱫᱚ ᱱᱤᱛᱚᱜ ᱫᱚ ᱚᱲᱟᱜ ᱨᱮᱜᱮ ᱢᱮᱢᱟ ᱥᱮ ᱵᱟᱦᱨᱮ ᱥᱮᱫ ᱨᱮ
ᱦᱮᱸ ᱜᱚᱝᱠᱮ ᱱᱚᱛᱮ ᱵᱟᱭᱨᱮ ᱥᱮᱫ ᱜᱮ
ᱚᱻ
ᱵᱟᱭᱨᱮ ᱥᱮᱫ ᱦᱮᱸ ᱱᱚᱛᱮ ᱦᱮᱡ ᱦᱩ ᱟᱠᱟᱱᱟ
ᱩᱸᱻ ᱛᱮᱦᱮᱧ ᱜᱟᱯᱟ ᱫᱚ ᱚᱲᱟᱜ ᱠᱚᱨᱮ ᱜᱮ ᱥᱮ ᱡᱟᱦᱟᱱᱟᱜ ᱠᱟᱹᱢᱤ ᱠᱚ
ᱦᱮᱸ ᱜᱚᱝᱠᱮ ᱚᱲᱟᱜ ᱠᱚᱨᱮ ᱫᱚ ᱚᱲᱟᱜ ᱠᱚᱨᱮ ᱜᱮ ᱟᱫᱚ ᱜᱚᱝᱠᱮ ᱟᱹᱞᱤᱧ ᱫᱚ ᱚᱱᱟ ᱤᱭᱟᱹ ᱥᱩᱠᱨᱤᱞᱤᱧ ᱤᱭᱟᱹ ᱫᱚᱦᱚ ᱠᱚᱜᱮᱭᱟ ᱚᱱᱟ ᱫᱚ ᱢᱤᱫᱴᱟᱱ ᱤᱭᱟᱹ ᱞᱮᱠᱟ ᱜᱮᱞᱤᱧ ᱫᱚᱦᱚ ᱟᱠᱟᱫᱟ ᱢᱟᱱᱮ ᱵᱤᱡᱽᱱᱮᱥ ᱞᱮᱠᱟᱜᱮ ᱯᱷᱟᱨᱢ ᱠᱚᱞᱤᱧ ᱠᱟᱹᱴᱤᱡ ᱞᱤᱧ ᱵᱮᱱᱟᱣ ᱠᱟᱫᱟ ᱛᱟᱦᱞᱮ ᱮᱸ ᱯᱚ ᱪᱷᱚᱴᱤ ᱜᱟᱱ ᱥᱩᱠᱨᱤᱞᱤᱧ ᱫᱚᱦᱚ ᱟᱠᱟᱫ ᱠᱚᱣᱟ ᱛᱟᱦᱞᱮ ᱩᱱᱠᱩ ᱥᱩᱠᱨᱤ ᱜᱮ ᱦᱮᱸ ᱦᱮᱸ ᱩᱱᱠᱩ ᱥᱩᱠᱨᱤ ᱜᱮ ᱟᱫᱚ ᱮᱸ ᱠᱩᱰᱩ ᱢᱟ ᱵᱟᱨᱭᱟ ᱢᱮᱱᱟᱜ ᱠᱤᱱᱟᱹ ᱟᱨ ᱟᱨ ᱯᱟᱹᱴᱷᱤ ᱥᱩᱠᱨᱤ ᱫᱚ ᱯᱩᱱᱭᱟ ᱢᱮᱱᱟᱜ ᱠᱚᱣᱟ
ᱟᱪᱪᱷᱟ
ᱛᱟᱦᱞᱮ ᱚᱝᱠᱟ ᱵᱷᱟᱵ ᱛᱮᱜᱮ ᱟᱫᱚ ᱩᱱᱠᱩ ᱫᱚ ᱡᱚᱛᱚᱜᱮ ᱯᱟᱞ ᱠᱚᱠᱚ ᱦᱟᱛᱟᱣ ᱟᱠᱟᱫᱟ ᱱᱤᱭᱟᱹ ᱢᱟᱱᱮ ᱞᱟᱦᱟ ᱧᱚᱜ ᱜᱮᱠᱚ ᱦᱟᱛᱟᱣ ᱟᱠᱟᱫᱟ ᱱᱤᱭᱟᱹ ᱥᱨᱟᱵᱚᱱ ᱥᱮᱫ ᱦᱟᱸᱜ ᱠᱚ ᱦᱚᱯᱚᱱ ᱠᱚᱣᱟ
ᱟᱫᱚ ᱟᱹᱠᱷᱨᱤᱧ ᱠᱚᱢ ᱟᱹᱠᱷᱨᱤᱧ ᱠᱚᱜᱮᱭᱟ ᱥᱮ ᱵᱟᱝ
ᱦᱮᱸ ᱜᱚᱝᱠᱮ ᱟᱠᱷᱨᱤᱧ ᱫᱚ ᱟᱠᱷᱨᱤᱧ ᱠᱚᱣᱟ ᱦᱳ ᱠᱚᱣᱟᱹᱧ ᱦᱮᱸ
ᱡᱟᱦᱟᱱᱟᱜ ᱯᱚᱨᱚᱵᱽ ᱠᱚᱨᱮ ᱥᱮ ᱟᱵᱚ ᱥᱚᱦᱨᱟᱭ ᱠᱚᱨᱮ ᱵᱟᱦᱟ ᱠᱚᱨᱮ ᱚᱝᱠᱟ ᱫᱚᱢ ᱵᱷᱤᱸᱫᱟᱹᱲ ᱠᱚᱜᱮᱟᱢ ᱜᱚᱡ ᱵᱟᱲᱟ ᱠᱚᱜᱮᱭᱟᱢ
ᱟᱫᱚ ᱜᱚᱝᱠᱮ ᱟᱠᱷᱨᱤᱧ ᱫᱚ ᱦᱩᱭᱩᱜ ᱜᱮᱭᱟ ᱟᱫᱚ ᱵᱮᱥᱤᱨ ᱵᱷᱟᱜᱽ ᱫᱚ ᱩᱝᱠᱩ ᱦᱚᱯᱚᱱ ᱟᱠᱷᱨᱤᱧ ᱠᱚ ᱦᱩᱭᱩᱜᱼᱟ ᱦᱚᱯᱚᱱ ᱦᱮᱸ ᱠᱟᱹᱴᱤᱡ ᱠᱚ ᱦᱮᱸ ᱦᱮᱸ ᱠᱩᱰᱩ ᱦᱚᱯᱚᱱ, ᱛᱟᱦᱞᱮ ᱦᱟᱝᱠᱩ ᱜᱮ‌‌ ᱮᱸᱻ ᱦᱟᱝᱠᱩ ᱞᱟᱹᱴᱷᱩ ᱠᱚ ᱡᱟᱸᱦᱟ ᱯᱩᱬ ᱥᱩᱠᱨᱤ ᱠᱚ
ᱦᱚᱣ, ᱦᱳᱭ ᱦᱳᱭ
ᱦᱮᱸ ᱛᱟᱦᱚᱞᱮ ᱩᱱᱠᱩ ᱜᱮ ᱮᱸᱻ ᱫᱚᱦᱚ ᱦᱩᱭ ᱠᱟᱱᱟ
ᱚᱻ ᱠᱟᱹᱴᱤᱡ ᱠᱚᱫᱚ ᱩᱝᱠᱩ ᱫᱚ ᱟᱹᱥᱩᱨ ᱞᱟᱹᱜᱤᱫ ᱠᱚ ᱤᱫᱤ ᱠᱚᱣᱟ ᱥᱮ
ᱦᱮᱸ ᱟᱹᱥᱩᱞ ᱞᱟᱹᱜᱤᱫ ᱠᱚ ᱤᱫᱤ ᱠᱚᱣᱟ ᱠᱩᱰᱩ ᱠᱚ ᱦᱩᱸ ᱟᱫᱚ ᱩᱱᱠᱩ ᱫᱚ ᱜᱚᱢᱠᱮ ᱫᱟᱢ ᱫᱚ ᱦᱟᱸᱜ ᱵᱷᱟᱜᱮ ᱜᱮ ᱠᱚ ᱫᱟᱢᱚᱜᱼᱟ ᱢᱟᱱᱮ ᱞᱟᱦᱟ ᱵᱟᱨ ᱫᱚ ᱞᱟᱦᱟ ᱵᱟᱨ ᱢᱟᱱᱮ ᱦᱚᱯᱚᱱ ᱞᱮᱱᱟ ᱠᱚ ᱞᱟᱦᱟ ᱥᱮᱨᱢᱟ ᱜᱮ ᱛᱟᱦᱞᱮ ᱩᱱ ᱥᱩᱚᱢᱚᱭ ᱫᱚ ᱫᱟᱢ ᱵᱷᱟᱜᱤ ᱜᱮᱞᱤᱧ ᱧᱟᱢ ᱞᱮᱫᱟ ᱢᱚᱬᱮ ᱦᱟᱡᱟᱨ ᱯᱩᱱ ᱦᱟᱡᱟᱨ ᱚᱝᱠᱟ ᱠᱟ ᱠᱟᱛᱮᱮᱫ ᱫᱟᱢ ᱞᱤᱧ ᱧᱟᱢ ᱞᱮᱫᱟ ᱟᱫᱚ ᱱᱤᱛᱚᱜ ᱱᱩᱠᱩ ᱫᱚ ᱜᱚᱝᱠᱮ ᱢᱮᱫᱴᱮᱡ ᱢᱮᱫᱴᱮᱡ ᱥᱩᱠᱨᱤ ᱦᱮᱸ ᱵᱷᱟᱜᱮ ᱳᱡᱚᱱ ᱠᱚ ᱦᱩᱭᱩᱜᱼᱟ
ᱵᱷᱟᱜᱮ ᱳᱡᱚᱱ ᱠᱚ ᱦᱩᱭᱩᱜᱼᱟ ᱟᱫᱚ ᱡᱚᱢ ᱠᱚᱦᱚᱸ ᱚᱝᱠᱟᱜ ᱜᱮ ᱮᱢᱟᱠᱚ ᱦᱩᱭᱩᱜᱼᱟ
ᱦᱮᱸ ᱡᱚᱢ ᱠᱚ ᱚᱝᱠᱟᱜᱮ ᱮᱢᱟ ᱠᱚ ᱦᱩᱭᱩᱜᱼᱟ ᱜᱚᱝᱠᱮ ᱟᱫᱚ ᱡᱚᱢ ᱫᱚ ᱟᱹᱞᱤᱧ ᱫᱚ ᱚᱱᱟ ᱡᱚᱸᱰᱨᱟ ᱞᱤᱧ ᱪᱟᱥ ᱞᱮᱫᱟ ᱦᱮᱸ ᱡᱚᱸᱰᱨᱟ ᱚᱱᱟ ᱨᱟᱹᱯᱩᱫ ᱠᱟᱫᱟᱞᱤᱧ ᱢᱮᱥᱤᱱ ᱛᱮ ᱛᱟᱯᱚᱨᱮ ᱚᱱᱟ ᱤᱭᱟᱹ ᱥᱟᱶ ᱛᱮᱞᱤᱧ ᱮᱢᱟ ᱠᱚᱣᱟ ᱜᱷᱟᱴᱟ ᱥᱟᱛᱮᱜ
ᱟᱫᱚ ᱛᱤᱠᱤᱭᱤᱭᱟᱟᱢ ᱚᱱᱟ ᱠᱚ ᱡᱚᱸᱰᱨᱟ ᱠᱚ
ᱦᱮᱸ ᱦᱮᱸ ᱦᱮᱸ ᱦᱮᱸ ᱛᱤᱠᱤ ᱠᱟᱛᱮ ᱟᱫᱚ ᱤᱭᱟᱹ ᱦᱩᱭᱩᱜᱼᱟ ᱟᱨ ᱚᱱᱟ ᱟᱨ ᱯᱟᱥ ᱨᱮᱜᱮ ᱚᱝᱠᱟ ᱡᱟᱭᱜᱟ ᱢᱮᱱᱟᱜ ᱛᱟᱞᱤᱧᱟ ᱛᱟᱦᱞᱮ ᱚᱸᱰᱮ ᱜᱮ ᱟᱨᱚ ᱟᱲᱟᱜ ᱠᱩᱞᱤᱧ ᱦᱚᱸᱞᱤᱧ ᱤᱭᱟᱹ ᱠᱟᱫᱟ ᱮᱨ ᱠᱟᱫᱟ
ᱚ, ᱟᱫᱚ ᱥᱩᱠᱨᱤ ᱠᱚᱫᱚ ᱵᱟᱭᱨᱮ ᱟᱹᱛᱤᱧ ᱠᱚᱢ ᱤᱫᱤ ᱠᱚᱜᱮᱭᱟ ᱥᱮ ᱚᱱᱟ
ᱵᱟᱝ ᱜᱚᱝᱠᱮ ᱚᱝᱠᱟ ᱟᱹᱛᱤᱧ ᱠᱚᱫᱚ ᱚᱝᱠᱟ ᱦᱮᱸ ᱦᱮᱸ ᱚᱲᱟᱜ ᱨᱮ ᱮᱴᱮᱫ ᱠᱟᱹᱫᱟᱹᱧ ᱟᱨ ᱛᱟᱦᱞᱮ ᱚᱱᱟ ᱵᱷᱤᱛᱨᱤ ᱨᱮᱜᱮ ᱠᱚ ᱤᱭᱟᱹᱭᱟ
ᱦᱻ
ᱟᱫᱚ ᱠᱟᱹᱴᱤᱡ ᱜᱚᱝᱠᱮ ᱚᱱᱟ ᱩᱰᱩᱠ ᱠᱚ ᱦᱩᱭᱩᱜᱼᱟ ᱵᱟᱭᱨᱮ ᱫᱚ ᱮ ᱢᱟᱱᱮ ᱨᱟᱪᱟ ᱥᱮᱮᱫ ᱡᱚᱝ ᱦᱮᱸ ᱦᱤᱡ ᱡᱚᱝ ᱠᱚ ᱠᱟᱹᱴᱤᱡ ᱩᱸᱰᱩᱠ ᱠᱚ ᱦᱩᱭᱩᱜᱼᱟ ᱦᱮᱸ ᱟᱫᱚ ᱩᱱᱠᱩ ᱫᱚ ᱚᱱᱠᱟᱟᱜ ᱜᱮ ᱯᱟᱨᱴᱤᱥ ᱦᱮᱸ ᱦᱮᱸ ᱦᱮᱸ ᱦᱮᱸ ᱚᱱᱠᱟᱜ ᱦᱮᱣᱟ ᱢᱮᱱᱟᱜ ᱠᱚᱣᱟ ᱵᱟᱦᱨᱮ ᱥᱮᱫ ᱠᱟᱹᱴᱤᱡ ᱠᱚ ᱪᱟᱞᱟᱣᱱᱟ ᱚᱱᱠᱟ ᱯᱟᱴᱤᱥᱮᱱ ᱢᱮᱱᱟᱜᱼᱟ ᱾ ᱛᱟᱦᱚᱞᱮ ᱚᱸᱰᱮ ᱜᱮ ᱪᱟᱞᱟᱣ ᱠᱟᱛᱮᱮᱫ ᱢᱚᱴᱟᱢᱩᱴᱤ ᱟᱫᱷ ᱜᱷᱚᱱᱴᱟ ᱜᱟᱱᱞᱤᱤᱧ ᱫᱚᱦᱚ ᱠᱚᱣᱟ ᱾ ᱛᱟᱯᱚᱨᱮ ᱟᱨᱚ ᱚᱱᱛᱮ ᱞᱤᱧ ᱠᱷᱟᱹᱲ ᱠᱚᱣᱟ ᱟᱠᱚᱛᱮᱜᱮ ᱠᱚ ᱚᱱᱠᱟ ᱩᱵᱵᱟᱹᱥ ᱠᱟᱱᱟ ᱠᱚ ᱦᱮᱸ ᱜᱚᱝᱠᱮ ᱨᱟᱱ ᱠᱚᱫᱚ ᱢᱮᱱᱟᱜᱼᱟ ᱮᱢᱟ ᱠᱚᱜᱮ ᱦᱩᱭᱩᱜᱼᱟ ᱵᱟᱪᱪᱟ ᱠᱚᱫᱚ ᱡᱮᱢᱚᱱ ᱤᱭᱟᱹ ᱠᱚᱦᱚᱸ ᱟᱭᱨᱚᱱ ᱵᱩᱲᱤ ᱠᱚᱦᱚᱸ ᱮᱢᱟ ᱠᱚ ᱦᱩᱭᱩᱜᱼᱟ ᱦᱮᱸ ᱵᱷᱤᱴᱟᱢᱤᱱ ᱛᱚ ᱢᱮᱱᱟᱜ ᱜᱮᱭᱟ
ᱚᱠᱛᱚ ᱨᱮ ᱡᱩᱫᱤ ᱨᱟᱱ ᱢᱩᱨᱜᱟᱹᱱ ᱠᱚ ᱵᱟᱢ ᱮᱢᱟᱠᱚ ᱠᱷᱟᱡ ᱫᱚ ᱚᱱᱮ ᱨᱳᱜᱽ ᱠᱚ ᱦᱤᱡᱩᱜᱼᱟᱥᱮ ᱾ ᱟᱫᱚ ᱠᱚ ᱜᱚᱡᱚᱜᱼᱟ ᱵᱟᱝ?
ᱦᱮᱸ ᱦᱮᱸ ᱟᱫᱚ ᱚᱱᱠᱟ ᱞᱮᱠᱟ ᱞᱮᱠᱟᱛᱮ ᱜᱚᱝᱠᱮ ᱵᱟᱝᱠᱚ ᱜᱚᱡ ᱵᱟᱲᱟ ᱟᱠᱟᱱᱟ ᱟᱫᱚ ᱢᱤᱫ ᱫᱷᱟᱣ ᱚᱱᱠᱟ ᱜᱚᱡ ᱞᱮᱱᱟ ᱠᱚ ᱢᱟᱱᱮ ᱱᱮᱴ ᱨᱮ ᱠᱟᱹᱴᱤᱡ ᱵᱷᱩᱜᱟᱹᱜ ᱞᱮᱱᱟ ᱛᱟᱦᱞᱮ ᱵᱟᱪᱪᱟ ᱠᱟᱹᱴᱤᱡ ᱵᱟᱪᱪᱟ ᱠᱚᱫᱚ ᱠᱚ ᱫᱟᱹᱲ ᱩᱰᱩᱠ ᱞᱮᱱᱟ ᱦᱷᱤᱠ ᱜᱮᱭᱟ ᱾ ᱛᱟᱦᱞᱮ ᱚᱱᱟᱨᱮ ᱢᱤᱫᱴᱮᱱ ᱵᱟᱨᱭᱟ ᱥᱮᱛᱟ ᱠᱚ ᱡᱚᱢ ᱞᱮᱫ ᱛᱟᱠᱚᱣᱟ ᱾
ᱟᱪᱪᱷᱟ ᱚᱱᱠᱟ ᱨ ᱤᱭᱟᱹ ᱨᱳᱜᱽ ᱠᱚᱫᱚ ᱵᱟᱝ ᱦᱮᱡ ᱵᱟᱲᱟ ᱟᱠᱟᱱᱟ ᱾
ᱦᱮᱸ ᱨᱳᱜᱽ ᱫᱚ ᱜᱚᱝ ᱜᱚᱢᱠᱮ ᱱᱤᱛᱚᱜ ᱫᱷᱟᱹᱵᱤᱡ ᱫᱚ ᱵᱟᱝ ᱦᱮᱡ ᱟᱠᱟᱱᱟ ᱟᱨ ᱟᱞᱚ ᱦᱤᱡᱩᱜ ᱢᱟ ᱦᱮᱸ
ᱥᱮᱛᱚ ᱠᱟᱱ ᱜᱮᱭᱟ ᱱᱟᱯᱟᱭ ᱜᱮ ᱟᱢ ᱦᱚᱢ ᱟᱹᱥᱩᱞ ᱠᱟᱜ ᱟᱠᱣᱟᱜ ᱡᱟᱛᱮ ᱨᱳᱜᱽ ᱠᱚ ᱚᱱᱠᱟᱱ ᱡᱟᱦᱟᱱ ᱟᱱᱟᱴ ᱠᱚ ᱵᱟᱝ ᱥᱤᱨᱡᱟᱹᱣ ᱩᱱᱠᱩ ᱦᱚᱸ ᱾
ᱦᱮᱸ ᱦᱮᱸ ᱦ ᱛᱟᱦᱚᱞᱮ ᱚᱱᱠᱟ ᱵᱷᱟᱵ ᱛᱮᱜᱮ ᱜᱚᱝᱠᱮ ᱟᱹᱞᱤᱧ ᱞᱤᱧ ᱤᱭᱟᱹᱭᱮᱫᱟ ᱦᱮᱸ
ᱟᱪᱪᱷᱟ ᱟᱹᱰᱤ ᱱᱟᱯᱟᱭ ᱠᱟᱹᱢᱤ ᱱᱚᱣᱟ ᱦᱚᱸ ᱡᱮ ᱢᱤᱫ ᱪᱤᱱᱛᱟᱹᱢᱮᱢ ᱠᱩᱨᱩᱢᱩᱴᱩ ᱠᱟᱫᱟ ᱮᱠᱫᱚᱢ ᱠᱮᱴᱮᱡᱚᱜ ᱞᱟᱹᱜᱤᱫ ᱾ ᱴᱷᱤᱠ ᱴᱷᱤᱠ ᱱᱤᱝᱠᱮ ᱛᱟᱦᱞᱮ ᱢᱟ ᱟᱨᱚ ᱦᱟᱸᱜ ᱞᱟᱝ ᱫᱚᱦᱚᱲᱟ ᱞᱟᱝ ᱜᱟᱞᱢᱟᱨᱟᱣ ᱦᱟᱸᱜ ᱾ ᱴᱷᱤᱠ ᱴᱷᱤᱠ